ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱡᱚᱦᱟᱨ ᱜᱮ
ᱦᱮᱸ ᱡᱚᱦᱟᱨ ᱜᱮ ᱱᱟᱯᱟᱭ ᱵᱟᱲᱟ ᱜᱮᱭᱟᱵᱤᱱ ᱛᱚ᱾
ᱦᱮᱸ ᱱᱟᱯᱟᱭ ᱵᱟᱲᱟ ᱜᱮ, ᱟᱹᱵᱤᱱ ᱜᱮ ᱪᱮᱫ ᱞᱮᱠᱟ᱾
ᱦᱮᱸ ᱟᱹᱞᱤᱧ ᱦᱚᱸᱞᱤᱧ ᱱᱟᱯᱟᱭ ᱵᱟᱲᱟ ᱜᱤᱭᱟ ᱠᱷᱟᱱ᱾ ᱛᱟᱦᱚᱞᱮ ᱟᱯᱮ ᱫᱤᱥᱚᱢ ᱥᱮᱫ ᱫᱟᱜ, ᱡᱟᱹᱲᱤ ᱠᱚ ᱚᱠᱟᱞᱮᱠᱟ ᱦᱩᱭᱮᱱᱟ᱾
ᱫᱟᱜ ᱡᱟᱹᱲᱤ ᱫᱟᱜ ᱡᱟᱹᱲᱤ ᱫᱟᱜ ᱫᱚᱭ ᱫᱟᱜ ᱮᱫ ᱜᱮᱭᱟ ᱢᱚᱴᱟᱢᱩᱴᱤ ᱵᱷᱟᱜᱤ ᱜᱮ, ᱛᱤᱦᱤᱧ ᱜᱟᱯᱟ ᱫᱚ ᱟᱹᱰᱤ ᱡᱳᱨᱮ᱾ ᱩᱛᱨᱟᱹᱣᱠᱟᱼᱟ
ᱦᱮᱸ ᱛᱟᱦᱚᱞᱮ ᱨᱚᱦᱚᱭ ᱠᱟᱹᱢᱤ ᱠᱚᱦᱚᱸ ᱟᱹᱰᱤ ᱜᱮ ᱱᱟᱯᱟᱭᱚᱜᱼᱟ ᱦᱮᱸᱥᱮ
ᱦᱮᱸ ᱦᱮᱸ ᱱᱚᱸᱜᱼᱚᱭ ᱟᱫᱚ ᱟᱬᱜᱚᱱ ᱦᱩᱭᱩᱜᱼᱟ᱾
ᱟᱪᱷᱟ ᱦᱳᱭ ᱜᱚᱝᱠᱮ ᱛᱟᱦᱚᱞᱮ ᱦᱮᱸ ᱟᱞᱮᱥᱮᱡ ᱦᱚᱸ ᱫᱟᱜ ᱡᱟᱹᱲᱤ ᱠᱚᱫᱚ ᱱᱟᱯᱟᱭ ᱜᱮ ᱦᱩᱭᱩᱜ ᱠᱟᱱᱟ ᱚᱱᱮ ᱫᱟᱜ-ᱫᱟᱜ ᱜᱮ ᱢᱚᱱᱮᱜ ᱠᱟᱱᱟ ᱠᱟᱹᱡ
ᱟᱪᱷᱟ! ᱛᱚᱞᱟ ᱠᱚᱫᱚ ᱛᱤᱱᱟᱹᱜ ᱜᱟᱱ ᱦᱟᱨᱟᱭᱮᱱᱟ ᱜᱚᱝᱠᱮ?
ᱦᱮᱸ ᱦᱟᱨᱟ ᱣᱟᱠᱟᱱᱟ ᱢᱤᱫ ᱵᱤᱛᱟᱹ ᱞᱮᱠᱟ ᱠᱷᱟᱡ, ᱟᱹᱣᱨᱤ ᱠᱮᱴᱮᱡᱚᱜᱼᱟ᱾ ᱡᱟᱹᱞᱤ-ᱡᱟᱹᱞᱤ ᱛᱚᱞᱟ ᱛᱚ ᱚᱱᱟᱠᱚ
ᱟᱨ ᱛᱟᱦᱚᱞᱮ ᱜᱚᱝᱠᱮ ᱦᱮᱸ ᱛᱮᱦᱮᱧ ᱫᱚ ᱴᱳᱯᱤᱠ ᱛᱟᱞᱟᱝ ᱫᱚ ᱟᱡᱚᱫᱷᱭᱟᱹ ᱵᱩᱨᱩ ᱱᱤᱭᱟᱹ ᱞᱟᱝ ᱱᱤᱭᱟᱹ ᱞᱟᱝ ᱨᱚᱯᱚᱲᱟ ᱦᱮᱸᱥᱮ ᱠᱟᱹᱴᱤᱡ
ᱟᱪᱷᱟ ᱟᱡᱚᱫᱷᱤᱭᱟᱹ ᱵᱩᱨᱩ ᱵᱟᱝ?
ᱦᱮᱸ ᱟᱢ ᱠᱟᱹᱴᱤᱡ ᱞᱟᱹᱭ ᱛᱟᱞᱟᱝ ᱢᱮ ᱤᱧ ᱠᱟᱹᱴᱤᱡ ᱤᱧ ᱞᱟᱹᱭᱟ ᱳᱝᱠᱟ-ᱳᱝᱠᱟ ᱠᱟᱛᱮ ᱞᱟᱝ ᱨᱚᱯᱚᱲᱟ ᱦᱮᱸ ᱥᱮ
ᱦᱩᱸ ᱦᱩᱸ ᱦᱩᱸ ᱜᱚᱝᱠᱮ ᱚᱱᱟ ᱨᱮᱱᱟᱜ ᱤᱱᱴᱨᱚᱰᱟᱠᱥᱟᱱ ᱡᱩᱫᱤ ᱵᱚᱱ ᱧᱮᱞᱟ ᱦᱮᱸ ᱥᱮ
ᱦᱩᱸ
ᱟᱡᱚᱫᱷᱤᱭᱟᱹ ᱵᱩᱨᱩ ᱫᱚ ᱞᱟᱦᱟ ᱛᱮᱫᱚ ᱢᱟᱱᱮ ᱵᱤᱨ ᱛᱮᱜᱮ ᱯᱮᱨᱮᱡ ᱛᱟᱦᱮᱸ ᱠᱟᱱᱟ᱾ ᱞᱟᱦᱟᱛᱮ ᱥᱮᱫᱟᱭ ᱟᱨᱠᱤ ᱥᱮᱫᱟᱭ ᱡᱩᱜᱽ ᱨᱮ ᱫᱚ ᱟᱡᱳᱚᱫᱤᱭᱟᱹ ᱵᱩᱨᱩ ᱠᱚᱨᱮᱜ ᱫᱚ ᱢᱮᱱᱟᱜ ᱱᱮᱛᱟᱨ ᱫᱚ ᱢᱟᱱᱮ ᱦᱚᱲ ᱠᱚ ᱪᱟᱞᱟᱣ ᱠᱟᱱᱟ ᱚᱱᱠᱟ ᱠᱚ ᱵᱟᱥᱟ ᱰᱮᱨᱟᱣᱟᱠᱟᱱᱟ ᱦᱮᱸ ᱥᱮ ᱟᱹᱛᱩᱠᱳ ᱠᱩᱵᱩᱱ ᱧᱮᱞ ᱧᱟᱢᱮᱫᱼᱟ ᱱᱮᱛᱟᱨ ᱫᱚ ᱤᱭᱟᱹ ᱵᱩᱨᱩ ᱪᱮᱛᱟᱱ ᱠᱚᱨᱮ ᱦᱮᱸ ᱥᱮ ᱵᱟᱝ ᱟᱱᱚᱨ ᱚᱱᱠᱟ ᱯᱮᱭᱟ ᱯᱩᱱᱭᱟ ᱰᱮᱢ ᱠᱚ ᱵᱮᱱᱟᱣ ᱠᱟᱜᱼᱟ ᱟᱯᱟᱨ ᱞᱚᱣᱟᱨ ᱦᱚᱱᱚᱝᱠᱟ ᱦᱮᱸ ᱥᱮ ᱵᱟᱝ
ᱦᱮᱸ ᱜᱚᱝᱠᱮ ᱚᱱᱟ ᱰᱮᱢ ᱫᱚ ᱛᱟᱦᱚᱞᱮ ᱚᱱᱟ ᱰᱮᱢ ᱠᱚ ᱛᱮᱭᱟᱨ ᱠᱟᱜ ᱫᱚ ᱚᱱᱟ ᱰᱮᱢ ᱫᱚ ᱠᱷᱟᱹᱡ ᱤᱭᱟᱹ ᱪᱮᱫ ᱵᱟᱠᱷᱨᱟ ᱛᱮᱠᱚ ᱛᱮᱭᱟᱨ ᱠᱟᱫᱟ? ᱢᱟᱱᱮ
ᱟᱪᱷᱟ ᱜᱚᱝᱠᱮ ᱱᱚᱣᱟ ᱫᱚ ᱢᱟᱱᱮ ᱟ ᱡᱮᱦᱮᱛᱩ ᱢᱟᱱᱮ ᱱᱚᱣᱟ ᱫᱚ ᱵᱩᱨᱩ ᱠᱟᱱᱟ ᱥᱮ ᱦᱮᱸ ᱥᱮ ᱛᱚ ᱪᱮᱛᱟᱱ ᱠᱷᱚᱱ ᱞᱟᱛᱟᱨ ᱨᱮ ᱟᱬᱜᱚᱱ ᱠᱟᱱᱟ ᱞᱟᱛᱟᱨ ᱠᱷᱚᱱᱟᱜ ᱟᱨᱦᱚᱸ ᱞᱟᱛᱟᱨ ᱨᱮ ᱟᱬᱜᱚᱱ ᱠᱟᱱᱟ ᱦᱮᱸ ᱥᱮ ᱚᱱᱟ ᱠᱷᱚᱱᱟᱜ ᱢᱟᱱᱮ ᱟᱸᱡᱚᱢ ᱢᱟᱱᱮ ᱠᱚ ᱛᱮᱭᱟᱨᱮᱜ? ᱼᱟ ᱦᱮᱸ ᱥᱮ ᱵᱟᱝ ᱚᱱᱟ ᱫᱚ ᱵᱩᱫᱽᱫᱷᱤ ᱞᱟᱜᱟᱣ ᱠᱟᱛᱮᱜ ᱤᱭᱟᱹ ᱛᱚ ᱚᱱᱰᱮ ᱢᱤᱫᱴᱟᱝ ᱤᱭᱟᱹ ᱜᱟᱱᱚᱜ ᱠᱟᱱᱟ ᱴᱟᱨᱵᱟᱭᱤᱱ ᱞᱮᱠᱟᱱᱟᱜ ᱡᱤᱱᱤᱥ ᱟᱨᱠᱤ ᱟᱹᱪᱩᱨ ᱜᱟᱱᱚᱜ ᱠᱟᱱᱟ ᱦᱮᱸ ᱥᱮ ᱵᱟᱝ
ᱦᱮᱸ ᱦᱮᱸ
ᱛᱚ ᱚᱸᱰᱮ ᱠᱷᱚᱭᱜ ᱫᱚ ᱵᱤᱫᱽᱭᱩᱛ ᱠᱚ ᱛᱮᱭᱟᱨᱮᱜᱼᱟ ᱛᱚ ᱚᱱᱟ ᱫᱚ ᱟᱹᱰᱤ ᱵᱷᱟᱹᱜᱤ ᱯᱨᱚᱡᱮᱠᱴ ᱫᱚ ᱠᱟᱱᱟ ᱢᱮᱱᱠᱷᱟᱱ ᱚᱱᱟ ᱨᱮᱱᱟᱜ ᱠᱤᱪᱷᱩ ᱢᱟᱱᱮ ᱪᱮᱫ ᱤᱧ ᱞᱟᱹᱭᱟ ᱱᱮᱜᱮᱴᱤᱵᱽ ᱯᱚᱭᱮᱱᱴ ᱦᱚᱸ ᱢᱮᱱᱟᱜᱼᱟ ᱦᱮᱸᱥᱮ
ᱦᱮᱸ ᱜᱚᱝᱠᱮ ᱚᱱᱟ ᱚᱵᱷᱤᱡᱚᱠ ᱛᱮ
ᱦᱩᱸ ᱟᱫᱚ ᱚᱱᱟ ᱱᱮᱜᱮᱴᱤᱵᱷ ᱯᱚᱭᱮᱱᱴ ᱫᱚ ᱦᱩᱭᱩᱜ ᱠᱟᱱᱟ ᱠᱤ ᱚᱱᱟ ᱵᱩᱨᱩ ᱩᱡᱟᱹᱲᱚᱜ ᱠᱟᱱᱟ᱾ ᱢᱟᱱᱮ ᱡᱟᱦᱟᱸ ᱚᱱᱟ ᱡᱟᱦᱟᱸ ᱯᱨᱚᱠᱚᱞᱯᱚ ᱠᱚ ᱚᱸᱰᱮ ᱠᱚ ᱵᱟᱹᱭᱥᱟᱹᱣᱮᱜᱼᱟ ᱥᱮ
ᱦᱮᱸ
ᱟᱫᱚ ᱚᱱᱟ ᱠᱷᱟᱹᱛᱤᱨ ᱛᱮ ᱚᱱᱟ ᱵᱩᱨᱩ ᱠᱚ ᱩᱡᱟᱹᱲᱮᱜᱼᱟ ᱟᱨ ᱵᱩᱨᱩ ᱩᱡᱟᱹᱲ ᱞᱮᱱᱠᱷᱟᱱ ᱟᱵᱚ ᱥᱟᱱᱛᱟᱲᱟᱜ ᱡᱟᱦᱟᱸ ᱢᱤᱫᱴᱟᱝ ᱳᱭᱪᱤᱡᱮ ᱢᱤᱫᱴᱟᱝ ᱢᱮᱱᱟᱜ ᱛᱟᱵᱚᱱᱟ ᱡᱟᱦᱟᱸ ᱱᱟᱜᱟᱢ ᱢᱤᱫᱴᱟᱝ ᱢᱮᱱᱟᱜ ᱛᱟᱵᱚᱱᱟ ᱦᱮᱸᱥᱮ ᱛᱟᱦᱚᱞᱮ ᱚᱱᱟ ᱟᱫ ᱪᱟᱵᱟᱜᱼ ᱛᱟᱵᱚᱱᱟ ᱚᱱᱟ ᱵᱟᱝ ᱛᱟᱦᱮᱱ ᱛᱟᱵᱚᱱᱟ ᱟᱵᱚᱣᱟᱜ᱾
ᱴᱷᱤᱠ ᱟᱪᱷᱮ ᱜᱚᱝᱠᱮ ᱚᱸᱰᱮ ᱠᱮᱪᱮᱫ ᱵᱮᱱᱟᱜ ᱠᱷᱟᱡ ᱟᱹᱞᱤᱧ ᱠᱤᱪᱷᱩ ᱜᱟᱱ ᱞᱮ ᱞᱟᱹᱭᱮᱜᱼᱟ ᱦᱮᱸ ᱥᱮ᱾
ᱴᱷᱤᱠ ᱜᱮ ᱴᱷᱤᱠ
ᱡᱮ ᱱᱚᱜᱼᱚᱭ ᱟᱵᱚ ᱡᱮ ᱤᱭᱟᱹ ᱟᱡᱚᱫᱤᱭᱟᱹ ᱵᱩᱨᱩ ᱥᱮᱸᱫᱽᱨᱟ ᱵᱚᱱ ᱪᱟᱞᱟᱜᱼᱟ ᱦᱮᱸ ᱥᱮ᱾ ᱟᱫᱚ ᱥᱮᱸᱫᱽᱨᱟ ᱱᱤᱛᱚᱜ ᱥᱮᱸᱫᱽᱨᱟ ᱠᱚ ᱵᱟᱹᱜᱤ ᱦᱚᱪᱚᱭᱮᱫ ᱵᱚᱱᱟ ᱢᱮᱱᱠᱷᱟᱱ ᱱᱚᱣᱟ ᱫᱚ ᱟᱵᱚᱣᱟᱜ ᱥᱮᱨᱣᱟ ᱨᱮ ᱢᱮᱱᱟᱜᱼᱟ ᱛᱚ ᱦᱮᱸ ᱥᱮ᱾ ᱱᱚᱣᱟ ᱫᱚᱠᱚ ᱞᱟᱹᱭ ᱮᱫᱟ ᱡᱮ ᱡᱤᱭᱟᱹᱞᱤ ᱜᱚᱡ ᱵᱟᱝ ᱜᱟᱱᱚᱜᱼᱟ ᱢᱮᱱᱠᱷᱟᱱ ᱱᱚᱣᱟ ᱫᱚ ᱥᱮᱫᱟᱭ ᱠᱷᱚᱱᱟᱜ ᱜᱮᱛᱚ ᱢᱮᱱᱟᱜᱼᱟ ᱥᱮᱨᱣᱟ ᱨᱮ᱾ ᱛᱟᱦᱚᱞᱮ ᱱᱚᱣᱟ ᱵᱟᱨᱮᱛᱮ ᱟᱹᱵᱤᱱ ᱪᱮᱫ ᱵᱮᱱ ᱞᱟᱹᱭᱼᱟ᱾
ᱜᱚᱝᱠᱮ ᱱᱤᱛᱳᱜ ᱡᱟᱦᱟᱸ ᱢᱤᱫᱴᱟᱝ ᱤᱭᱟᱹᱛᱮ ᱧᱮᱞ ᱞᱮᱠᱷᱟᱱ ᱟᱨᱠᱤ ᱱᱚᱣᱟ ᱨᱮᱱᱟᱜ ᱱᱮᱜᱮᱴᱤᱵᱷ ᱯᱚᱭᱮᱱᱴ ᱦᱚᱸ ᱯᱚᱡᱮᱴᱤᱵᱷ ᱦᱚᱸ ᱵᱟᱱᱟᱨ ᱜᱮ ᱢᱮᱱᱟᱜ-ᱟ ᱦᱮᱸ ᱥᱮ ᱵᱟᱝ?
ᱦᱳᱭ, ᱦᱳᱭ᱾
ᱛᱚ, ᱟᱵᱚᱣᱟᱜ ᱥᱮᱨᱣᱟ ᱞᱮᱠᱟᱛᱮ ᱚᱱᱟᱜᱮ ᱢᱟᱱᱮ᱾ ᱡᱮ ᱥᱮᱸᱫᱽᱨᱟ ᱫᱚ ᱵᱟᱝ ᱜᱟᱱᱚᱜ-ᱟ ᱚᱱᱟ ᱫᱚ ᱠᱟᱛᱷᱟ ᱫᱚ ᱵᱟᱝ ᱠᱟᱱᱟ, ᱢᱟᱱᱮ ᱥᱮᱸᱫᱽᱨᱟ᱾ ᱥᱮᱸᱫᱽᱨᱟ ᱫᱚᱵᱚᱱ ᱥᱮᱸᱫᱽᱨᱟᱭᱟ ᱢᱮᱱᱠᱷᱟᱱ ᱩᱱᱟᱹᱜ ᱩᱱᱟᱹᱜ ᱴᱟ ᱫᱚ ᱟᱞᱚᱵᱚᱱ ᱥᱮᱸᱫᱽᱨᱟᱭ ᱢᱟ᱾
ᱦᱳᱭ ᱡᱮ ᱡᱤᱵᱽ ᱡᱤᱭᱟᱹᱞᱤ ᱵᱚᱱ ᱜᱚᱡ, ᱜᱚᱡ ᱠᱚᱣᱟ ᱚᱱᱠᱟ ᱫᱚ ᱵᱟᱝ ᱢᱟᱱᱮ ᱳᱭ ᱟᱨᱠᱤ᱾ ᱠᱤ, ᱡᱟᱛᱛᱟ ᱞᱮᱠᱟ, ᱢᱤᱫᱴᱟᱝ ᱡᱟᱛᱛᱟ ᱵᱟᱝᱠᱚ ᱞᱟᱹᱭᱟ᱾
ᱟᱹᱨᱤᱪᱟᱹᱞᱤ ᱞᱮᱠᱟᱛᱮ, ᱟᱹᱨᱤᱪᱟᱹᱞᱤ ᱞᱮᱠᱟᱛᱮ ᱛᱷᱚᱲᱟ ᱜᱟᱱ ᱟᱨᱠᱤ ᱦᱮᱸ ᱥᱮ ᱵᱟᱝ᱾
ᱦᱮᱸ᱾
ᱟᱨ ᱵᱟᱠᱷᱟᱡ ᱫᱚ ᱥᱟᱵ ᱠᱟᱜ ᱢᱮ ᱡᱩᱫᱤ ᱞᱟᱦᱟ ᱛᱮ ᱞᱮᱠᱟ ᱵᱚᱱ ᱥᱮᱸᱫᱽᱟᱭᱟ ᱞᱟᱦᱟ ᱛᱮᱫᱚ ᱡᱤᱭᱟᱹᱞᱤ ᱪᱮᱛᱟᱱ ᱨᱮᱜᱮ ᱟᱵᱚ᱾ ᱥᱟᱱᱛᱟᱲ ᱠᱚᱫᱚ ᱱᱤᱨᱵᱷᱚᱨ ᱵᱚᱱ ᱛᱟᱦᱮᱸ ᱠᱟᱱᱟ ᱥᱮ ᱩᱱ ᱥᱚᱢᱚᱭ ᱫᱚ ᱯᱨᱚᱛᱤ ᱫᱤᱱ ᱵᱟᱨᱭᱟ᱾ ᱯᱮᱭᱟ ᱠᱟᱛᱮ ᱦᱚᱨᱤᱱ ᱥᱮ ᱡᱟᱦᱟᱸ ᱢᱟᱨᱟᱝ ᱢᱟᱨᱟᱝ ᱡᱤᱱᱤᱥ ᱠᱚ ᱜᱚᱡ ᱮᱫ ᱠᱚ ᱛᱟᱸᱦᱮᱱᱟ ᱦᱮᱸᱥᱮ᱾ ᱦᱮᱸ ᱟᱨ ᱩᱱ ᱥᱚᱢᱚᱭ ᱫᱚ ᱚᱱᱟᱜᱮ ᱟᱵᱚᱣᱟᱜ ᱡᱚᱢ ᱧᱩ ᱨᱮᱱᱟᱜ ᱤᱭᱟᱹ ᱛᱟᱦᱮᱸ ᱠᱟᱱᱟ ᱢᱮᱫᱴᱟᱝ᱾
ᱦᱮᱸ ᱱᱟᱜᱟᱢᱮᱢ ᱧᱮᱞ ᱞᱮᱠᱷᱟᱱ᱾
ᱦᱳᱭ ᱦᱳᱭ ᱟᱫᱚ ᱚᱱᱟᱜᱮ ᱱᱮᱛᱟᱨ ᱟᱨ ᱱᱮᱛᱟᱨᱟᱜ ᱫᱤᱱ ᱨᱮᱫᱚ ᱚᱝᱠᱟ ᱨᱮᱸᱜᱮᱡ᱾ ᱛᱮᱛᱟᱝ ᱦᱚᱸ ᱩᱱᱟᱹᱜ ᱫᱚ ᱵᱟᱹᱱᱩᱜ ᱛᱟᱵᱚᱱᱟ᱾
ᱦᱩᱸ ᱦᱩᱸ᱾
ᱦᱩᱸ, ᱛᱚ ᱚᱱᱟᱜᱮ ᱜᱚᱝᱠᱮ᱾ ᱱᱮᱛᱟᱨᱟᱜ ᱫᱤᱱ ᱨᱮᱫᱚ ᱩᱱᱟᱹᱜ ᱴᱟ ᱫᱚ ᱵᱟᱵᱚᱱ ᱥᱮᱸᱫᱽᱨᱟᱭ ᱢᱟ ᱥᱮᱸᱫᱽᱨᱟ ᱫᱚ ᱵᱚᱱ ᱥᱮᱸᱫᱽᱨᱟᱭᱟ᱾ ᱢᱮᱱᱠᱷᱟᱱ ᱩᱱᱟᱹᱜ ᱴᱟ ᱫᱚ ᱵᱟᱝ ᱟᱨᱠᱤ᱾
ᱟᱪᱪᱷᱟ ᱜᱚᱝᱠᱮ᱾
ᱦᱩᱸ᱾
ᱜᱚᱝᱠᱮ ᱛᱟᱦᱞᱮ ᱟᱵᱚ ᱤᱭᱟᱹ ᱪᱮᱫᱠᱟ ᱢᱤᱫᱴᱟᱝ ᱠᱟᱛᱷᱟ ᱢᱮᱱᱟᱜᱼᱟ ᱠᱚᱲᱟ ᱠᱟᱱ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱠᱟᱱ ᱠᱷᱟᱱᱢ ᱪᱟᱠᱚᱞᱛᱟᱹᱲᱤ ᱯᱟᱛᱟ ᱪᱟᱞᱟᱜ ᱢᱮ᱾ ᱱᱚᱣᱟ ᱨᱮᱱᱟᱜ ᱠᱟᱹᱴᱤᱡ ᱤᱭᱟᱹᱴᱟᱜ ᱫᱚ ᱪᱮᱫᱠᱟ ᱠᱟᱱᱟ ᱢᱟᱱᱮ? ᱱᱟᱜᱟᱢ ᱴᱟᱜ ᱫᱚ ᱠᱟᱹᱴᱤᱡ ᱦᱩᱰᱤᱧ ᱢᱟᱪᱷᱟᱛᱮ ᱞᱟᱹᱭ ᱵᱤᱱ᱾
ᱢᱟᱱᱮ ᱱᱚᱣᱟ ᱨᱮᱱᱟᱜ ᱱᱟᱜᱟᱢ ᱫᱚ ᱟᱹᱰᱤ ᱢᱟᱨᱟᱝ ᱢᱮᱱᱟᱜᱼᱟ ᱜᱚᱝ ᱠᱮ ᱢᱟᱱᱮ ᱦᱩᱰᱤᱧ ᱢᱟᱪᱷᱟ ᱛᱮᱫᱚ ᱪᱮᱫ ᱞᱮᱠᱟᱧ ᱢᱮᱛᱟᱵᱮᱱᱟ ᱛᱚ ᱵᱮᱯ ᱵᱮᱯᱟᱨᱴᱟᱜ ᱫᱚ ᱦᱩᱭᱩᱜ ᱠᱟᱱᱟ ᱞᱟᱦᱟᱛᱮ ᱟᱵᱚᱣᱟᱜ ᱢᱟᱱᱮ ᱚᱲᱟᱜ ᱨᱮᱫᱚ ᱵᱚᱱ ᱵᱟᱲᱟᱭᱟ ᱮᱨᱟ ᱠᱚ ᱛᱟᱦᱮᱱᱟ ᱦᱮᱸ ᱥᱮ ᱵᱟᱝ ᱠᱩᱲᱤ ᱠᱚ ᱛᱟᱦᱮᱱᱟ ᱠᱩᱲᱤ ᱠᱚ ᱟᱨ ᱠᱚᱲᱟ ᱠᱚᱫᱚ ᱠᱚ ᱫᱩᱠ ᱫᱚᱠᱟᱱᱟ ᱫᱚᱩᱠᱟᱹᱱ ᱛᱟᱦᱮᱸᱜ ᱠᱚ ᱥᱮᱛᱟᱜ ᱯᱟᱭᱟᱨ ᱠᱷᱚᱱᱟᱜ ᱟᱹᱭᱩᱵ ᱫᱷᱟᱹᱨᱤᱡ ᱢᱟᱱᱮ ᱡᱚᱢᱟᱜ ᱯᱟᱸᱡᱟ ᱞᱟᱹᱜᱤᱫ ᱛᱮ᱾
ᱦᱮᱸ
ᱟᱨ ᱚᱲᱟᱜ ᱨᱮᱫᱚ ᱠᱩᱲᱤ ᱠᱚᱠᱚ ᱛᱟᱸᱦᱮᱱᱟ ᱩᱱᱠᱩ ᱫᱚ ᱥᱟᱵ ᱠᱟᱜ ᱢᱮ ᱤᱭᱟᱹ᱾ ᱜᱤᱫᱽᱨᱟᱹ ᱯᱤᱫᱽᱨᱟᱹ ᱠᱚ ᱧᱮᱞ ᱠᱚ ᱛᱟᱸᱦᱮᱱᱟ᱾
ᱟᱪᱪᱷᱟ᱾
ᱦᱮᱸ ᱥᱮ ᱵᱟᱝ ᱛᱟᱦᱞᱮ ᱚᱱᱟᱜᱮ ᱟᱫᱚ ᱚᱱᱮ ᱡᱮ ᱢᱤᱫᱴᱟᱝ ᱤᱭᱟᱹ ᱚᱱᱟ ᱟᱡᱚᱫᱤᱭᱟᱹ ᱵᱩᱨᱩ ᱟᱨᱠᱤ
ᱦᱚᱸ
ᱚᱸᱰᱮ ᱪᱟᱞᱟᱣ ᱞᱮᱱᱠᱷᱟᱱ ᱫᱚ ᱵᱟᱝᱢᱟ ᱟᱹᱰᱤ ᱩᱥᱛᱟᱹᱨ ᱡᱤᱣᱤ ᱡᱤᱭᱟᱹᱞᱤ ᱡᱤᱵᱽ ᱡᱤᱭᱟᱹᱞᱤ ᱠᱚ ᱧᱟᱢᱚᱜ ᱛᱟᱸᱦᱮᱱᱟ᱾
ᱦᱮᱸ
ᱦᱮᱸᱥᱮ ᱛᱚ, ᱟᱫᱚ ᱚᱱᱟᱜᱮ ᱚᱝᱠᱟᱜᱮ ᱟᱫᱚ ᱯᱨᱟᱭ ᱠᱚ ᱪᱟᱞᱟᱜ ᱛᱟᱸᱦᱮᱱᱟ ᱦᱚᱲ ᱠᱚ᱾ ᱟᱫᱚ ᱚᱱᱟ ᱜᱮᱠᱚ ᱞᱮᱹᱭᱟ ᱟᱨᱠᱤ ᱡᱤᱫᱤᱵᱢ ᱠᱚᱲᱟ ᱠᱟᱱ ᱠᱷᱟᱡ ᱫᱚᱢ ᱢᱟᱱᱮ ᱪᱟᱞᱟᱜ ᱢᱮ ᱟᱨᱠᱤ ᱚᱱᱟ ᱤᱭᱟᱹ ᱟᱡᱚᱫᱤᱭᱟᱹ ᱵᱩᱨᱩ ᱦᱮᱸ ᱥᱮ ᱚᱱᱟᱜᱮ᱾
ᱴᱷᱤᱠ ᱟᱪᱷᱮ ᱜᱚᱝᱠᱮ ᱟᱹᱞᱤᱧ ᱠᱟᱹᱴᱤᱡ ᱞᱤᱧ ᱞᱟᱹᱭᱫᱟ ᱦᱮᱸᱥᱮ ᱱᱚᱣᱟ ᱨᱮᱱᱟᱜ ᱤᱭᱟᱹ ᱫᱚ, ᱢᱟᱱᱮ ᱚᱸᱰᱮ ᱫᱚ ᱟᱡᱚᱫᱤᱭᱟᱹ ᱵᱩᱨᱩ ᱨᱮᱫᱚ ᱥᱮᱫᱟᱭ ᱫᱚ ᱟᱹᱰᱤ ᱢᱟᱨᱟᱝ ᱢᱟᱨᱟᱝ ᱡᱤᱵᱽ ᱡᱤᱭᱟᱹᱞᱤ ᱠᱚ ᱛᱟᱦᱮᱸᱞᱮᱱᱟ ᱦᱮᱸ ᱥᱮ᱾ ᱡᱤᱵᱽᱼᱡᱤᱭᱟᱹᱞᱤ ᱠᱚ ᱛᱟᱦᱮᱸ ᱞᱮᱱᱠᱷᱟᱱ ᱟᱫᱚᱥ ᱡᱮᱢᱚᱱ ᱥᱩᱠᱨᱤ, ᱵᱟᱱᱟ, ᱠᱩᱞ ᱱᱩᱠᱩ ᱟᱹᱰᱤ ᱟᱭᱢᱟ ᱟᱭᱢᱟ ᱜᱮᱠᱚ ᱛᱟᱦᱮᱸ ᱞᱮᱱᱟ ᱢᱮᱱᱠᱷᱟᱱ ᱩᱱᱠᱩ ᱴᱷᱮᱱ ᱵᱟᱧᱪᱟᱜ, ᱵᱟᱧᱪᱟᱜ ᱞᱟᱹᱜᱤᱫ ᱛᱮ ᱚᱱᱮ ᱠᱚᱲᱟ ᱠᱟᱱ ᱠᱷᱟᱱᱮᱢ ᱟᱠᱷᱟᱡ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱠᱩᱲᱤ ᱠᱟᱱ ᱠᱷᱟᱱᱮᱢᱼᱼ ᱪᱟᱠᱚᱞ ᱫᱤᱭᱟᱹ ᱪᱟᱠᱚᱞᱛᱟᱹᱲᱤ ᱯᱟᱛᱟ ᱢᱟᱱᱮ ᱥᱮᱫᱟᱭ ᱫᱚ ᱢᱟᱱᱮ ᱪᱟᱠᱚᱞᱛᱟᱹᱲᱤ ᱯᱟᱛᱟ ᱨᱮᱫᱚ ᱫᱚᱢᱮ ᱚᱨ ᱤᱛᱩᱫ ᱵᱟᱯᱞᱟ ᱦᱩᱭᱩᱜ ᱛᱟᱸᱦᱮᱭᱟ ᱢᱚᱱᱮ ᱠᱟᱜ ᱢᱮᱼᱼ ᱢᱤᱫᱴᱟᱝ ᱠᱩᱲᱤ ᱜᱤᱫᱽᱨᱟᱹᱢ ᱠᱩᱥᱤᱭᱟᱫᱮᱭᱟ ᱩᱱᱤ ᱟᱫᱚ ᱚᱲᱟᱜ ᱛᱮᱢ ᱤᱫᱤ ᱠᱮᱫᱮᱭᱟ ᱪᱮᱼᱼ ᱟᱭᱢᱟ ᱚᱸᱰᱮ ᱢᱟᱱᱮ ᱦᱟᱹᱠᱩ ᱤᱭᱟᱹ ᱠᱚᱠᱚ ᱛᱟᱦᱮᱸ ᱞᱮᱱᱟ᱾ ᱮ ᱱᱟᱦᱟᱪᱟᱨ ᱠᱚ ᱦᱩᱭᱩᱜ ᱛᱮᱦᱮᱸᱜᱼᱟ ᱚᱸᱰᱮ ᱪᱮᱫᱠᱟ ᱚᱠᱟ ᱞᱮᱠᱟ ᱟᱫᱚ ᱚᱱᱟ ᱠᱷᱟᱹᱛᱤᱨ ᱛᱮ ᱠᱩᱲᱤ ᱜᱤᱫᱽᱨᱟᱹ ᱫᱚ ᱡᱮ ᱚᱸᱰᱮ ᱠᱷᱚᱱᱟᱜ ᱡᱩᱫᱤ ᱨᱩᱣᱟᱹᱲ ᱦᱮᱡ ᱟᱠᱟᱱᱟᱭ ᱮᱸᱰᱮᱠᱷᱟᱱ ᱠᱩᱲᱤ ᱠᱟᱱᱟᱭ ᱢᱟᱱᱮ ᱱᱚᱝᱠᱟᱵᱼᱼ ᱟᱵᱚᱣᱟᱜ ᱱᱟᱜᱟᱢ ᱨᱮ ᱯᱟᱲᱦᱟᱣ ᱵᱟᱲᱟ ᱦᱩᱭ ᱠᱟᱱᱟ ᱦᱮᱸ ᱥᱮ᱾
ᱦᱮ ᱦᱮᱸ ᱦᱩᱸ ᱜᱚᱢᱠᱮ ᱟᱰᱤ ᱞᱟᱦᱟ ᱛᱮᱫᱚ ᱩᱝᱠᱟ ᱜᱤ ᱪᱟᱞᱟᱜ ᱠᱟᱱ ᱛᱟᱦᱮᱱᱟ ᱞᱟᱦᱟ ᱛᱮᱫᱚ ᱩᱱᱟᱹᱜ ᱟᱨ ᱤᱭᱟᱹ ᱠᱚᱦᱚᱸ ᱵᱟᱝ ᱛᱟᱦᱮᱸ ᱠᱟᱱᱟ ᱥᱮ᱾ ᱩᱝᱠᱟ ᱜᱮ ᱛᱟᱦᱮᱸ ᱠᱟᱱᱟ ᱟᱨᱠᱤ ᱾
ᱦᱮᱸ ᱜᱚᱝᱠᱮ ᱟᱨ ᱡᱮ ᱱᱚᱜᱼᱚ ᱢᱚᱱᱮ ᱠᱟᱜ ᱢᱮ ᱤᱭᱟᱹ ᱟᱵᱤᱱᱤᱡ ᱤᱭᱟᱹ ᱮᱨᱟ ᱟᱠᱟᱱᱤᱡ ᱟᱵᱤᱱ ᱦᱮᱸᱥᱮ ᱡᱩᱫᱤ ᱟᱡᱚᱫᱤᱭᱟᱹ ᱵᱩᱨᱩ ᱵᱤᱱ ᱪᱟᱞᱟᱜᱼᱟ᱾ ᱛᱟᱦᱚᱞᱮ ᱢᱮᱲᱦᱮᱫ ᱥᱟᱠᱟᱢ ᱵᱤᱱ ᱛᱩᱫ ᱦᱚᱴᱚ ᱠᱟᱛᱟᱭᱟ ᱱᱚᱣᱟ ᱨᱮᱱᱟᱜ ᱚᱲᱮᱡ ᱪᱚᱨᱯᱟᱛ ᱠᱟᱹᱴᱤᱡ ᱦᱩᱰᱤᱧ ᱢᱟᱪᱷᱟᱛᱮ ᱞᱟᱹᱭ ᱵᱤᱱ ᱡᱩᱫᱤ ᱵᱤᱱᱼᱼ ᱞᱮᱹ ᱫᱟᱲᱮᱜ ᱠᱷᱟᱱ᱾
ᱟᱪᱪᱷᱟ ᱟᱪᱪᱷᱟ ᱢᱟᱱᱮ ᱟᱫᱚ ᱞᱟᱦᱟ ᱫᱚᱠᱚ ᱞᱮᱹᱭ ᱛᱟᱦᱮᱱᱟ᱾ ᱦᱮᱸ ᱦᱮᱸ ᱚᱱᱟ ᱞᱟᱦᱟ ᱛᱮᱠᱚ ᱞᱮᱹᱭ ᱛᱟᱦᱮᱱᱟ ᱵᱟᱝᱢᱟᱼᱼ ᱟᱡᱚᱫᱤᱭᱟᱹ ᱵᱩᱨᱩᱢ ᱪᱟᱞᱟᱣ ᱞᱮᱱ ᱠᱷᱟᱱ ᱡᱩᱫᱤᱢ ᱨᱩᱣᱟᱹᱲᱟ ᱟᱨᱠᱤ ᱛᱟᱦᱞᱮ ᱟᱢ ᱫᱚ ᱟᱹᱰᱤ ᱵᱷᱟᱜᱽᱜᱚᱵᱟᱱᱟ ᱠᱟᱱᱟᱢ᱾
ᱦᱮᱸ ᱩᱱᱟᱹᱜ ᱠᱩᱞ ᱵᱟᱱᱟ ᱴᱷᱮᱱ ᱠᱷᱚᱱᱟᱜ
ᱦᱩᱸ ᱦᱩᱸ ᱠᱩᱞ ᱵᱟᱱᱟ ᱛᱟᱨᱯᱚᱨ ᱛᱟᱯᱚᱨ ᱮᱢᱚᱱ ᱦᱚᱸ ᱧᱮᱞ ᱟᱠᱟᱱᱟ ᱢᱟᱱᱮ ᱦᱚᱲ ᱦᱚᱸ ᱦᱚᱲ ᱠᱚ ᱜᱚᱡᱮᱜ ᱠᱚ ᱛᱟᱦᱮᱱᱟ᱾
ᱦᱮᱸ ᱜᱚᱝᱠᱮ ᱢᱟᱱᱮ ᱵᱚᱭᱦᱟ ᱵᱚᱭᱦᱟ ᱛᱟᱞᱟᱨᱮ ᱢᱤᱫᱴᱟᱝ ᱤᱭᱟᱹ ᱠᱷᱟᱹᱯᱟᱹᱨᱤ ᱥᱨᱤᱥᱴᱤᱜ ᱠᱟᱱ ᱛᱟᱦᱮᱡᱼᱟ ᱠᱟᱨᱚᱱ ᱫᱚ ᱦᱟᱥᱟ ᱡᱟᱭᱜᱟ ᱱᱤᱭᱮ ᱥᱮ ᱡᱟᱦᱟᱱᱟᱜ ᱱᱤᱭᱮ ᱡᱩᱫᱤ ᱚᱲᱟᱜ ᱨᱮ ᱮᱴᱠᱮᱴᱚᱬᱮ ᱛᱮ ᱠᱤᱱ ᱛᱟᱦᱮᱱᱟ ᱩᱱᱠᱤᱱ ᱱᱟᱸᱰᱮ ᱵᱚᱭᱦᱟ ᱵᱚᱭᱦᱟ ᱛᱟᱯᱟᱢ ᱠᱷᱟᱹᱯᱟᱹᱨᱤᱜ ᱟᱹᱠᱤᱱ᱾
ᱮᱠᱫᱚᱢ ᱮᱠᱫᱚᱢ ᱮᱠᱫᱚᱢ ᱟᱫᱚ ᱚᱱᱟ ᱨᱟᱹᱜᱤᱭᱟᱢᱼᱼ
ᱦᱮᱸ ᱢᱮᱱᱠᱷᱟᱱ ᱱᱚᱣᱟ ᱢᱟ ᱠᱟᱛᱷᱟ ᱫᱚ ᱵᱟᱝ ᱠᱟᱱᱟ ᱟᱢ ᱫᱚ ᱚᱲᱟᱜ ᱨᱮᱱᱟᱜ ᱡᱤᱱᱤᱥ ᱫᱚ ᱚᱲᱟᱜ ᱨᱮᱜᱮ ᱤᱭᱟᱹᱭ ᱢᱮ᱾
ᱮᱠᱫᱚᱢ ᱦᱩᱸ ᱦᱩᱦᱩ ᱦᱩᱦᱩ ᱦᱩ ᱟᱫᱚ ᱚᱱᱟᱜᱮ ᱞᱟᱦᱟ ᱛᱮᱫᱚ ᱩᱱᱟᱹᱜ ᱥᱤᱠᱷᱱᱟᱹᱛ ᱦᱚᱸ ᱵᱟᱝ ᱛᱟᱦᱮᱸ ᱠᱟᱱᱟ᱾
ᱦᱮᱸ
ᱥᱤᱠᱷᱱᱟᱹᱛ ᱵᱟᱝ ᱛᱟᱦᱮᱸ ᱠᱟᱱᱟ ᱛᱟᱵᱼᱼ ᱯᱟᱨ ᱦᱟᱹᱱᱤ ᱱᱤᱭᱮᱹ ᱩᱥᱠᱟᱹᱣ ᱦᱟᱹᱱᱤ ᱡᱟᱦᱟᱸᱭ ᱜᱮ ᱢᱤᱫ ᱦᱚᱲᱚᱲ ᱢᱟᱱᱮ ᱡᱟᱦᱟᱸᱭ ᱩᱱᱱᱚᱛᱤᱭᱟ ᱩᱱᱤ ᱠᱚ ᱨᱟᱹᱜᱤᱭᱟᱭ ᱛᱟᱦᱮᱱᱟ᱾ ᱞᱟᱦᱟ ᱛᱮᱱᱟᱜ ᱡᱟᱦᱟᱸ ᱟᱨᱠᱤ ᱯᱩᱨᱤᱵᱮᱹᱥ ᱵᱚᱱ ᱧᱮᱞ ᱞᱮᱠᱷᱟᱱ ᱦᱮᱸᱥᱮ ᱡᱟᱦᱟᱸᱭ ᱞᱟᱦᱟᱼᱼ ᱥᱮᱫ ᱨᱮ ᱞᱟᱦᱟ ᱪᱟᱞᱟᱜᱼᱟ ᱟᱫ ᱟᱹᱰᱤ ᱨᱚᱠᱚᱢᱟᱜ᱾ ᱯᱷᱟᱱᱫᱟ ᱯᱷᱩᱱᱫᱤ ᱠᱚ ᱞᱟᱸᱫᱟᱭ ᱛᱟᱦᱮᱱᱟ ᱰᱟᱹᱱ ᱠᱚ ᱫᱩᱥᱮᱹᱭᱟ ᱥᱮ ᱪᱮᱜ ᱞᱮᱠᱟ,
ᱦᱮᱸ ᱜᱚᱝᱠᱮ ᱛᱟᱦᱚᱞᱮ ᱱᱚᱜᱼᱚ ᱡᱮ ᱟᱵᱚᱣᱟᱜ ᱟᱫᱷᱟ ᱯᱟᱹᱛᱭᱟᱹᱣ, ᱡᱮ ᱥᱮᱫᱟᱭ ᱢᱟᱠᱚ ᱞᱟᱹᱭ ᱛᱮᱸᱦᱮᱜᱼᱟ ᱰᱟᱹᱱ, ᱵᱷᱩᱛ, ᱪᱩᱲᱤᱱ ᱠᱚ ᱱᱩᱠᱩ ᱠᱚᱫᱚ ᱢᱮᱱᱟᱜ ᱠᱚᱣᱟ ᱥᱮ ᱵᱟᱝᱟ ᱟᱹᱵᱤᱱ ᱪᱮᱫ ᱵᱤᱱ ᱞᱟᱹᱭᱟ?
ᱜᱚᱝᱠᱮ ᱢᱟᱱᱮ ᱪᱮᱜ ᱠᱟᱧ ᱞᱮᱹᱭᱟ ᱢᱟᱱᱮ ᱱᱚᱣᱟ ᱫᱚᱼᱼ ᱱᱮᱹᱜᱮᱹᱴᱤᱵᱷ ᱛᱟᱦᱮᱱ ᱠᱷᱟᱱ ᱫᱚ ᱯᱚᱡᱮᱹᱴᱤᱵᱷ ᱦᱚᱸ ᱛᱟᱦᱮᱱᱟ ᱟᱨ ᱯᱚᱡᱮᱹᱴᱤᱵᱷ ᱛᱟᱦᱮᱱ ᱠᱷᱟᱱ ᱱᱮᱹᱜᱮᱹᱴ ᱛᱟᱦᱮᱱᱟ ᱦᱮᱸ ᱥᱮ ᱵᱟᱝ ᱟᱫᱚᱼᱼ ᱯᱩᱨᱟᱹᱯᱩᱨᱤ ᱫᱚ ᱞᱟᱹᱭ ᱵᱟᱝ ᱜᱟᱱᱚᱜ ᱠᱟᱱᱟ ᱡᱮᱼᱼ
ᱚᱱᱠᱟ ᱠᱤᱪᱷᱩ ᱠᱤᱪᱷᱩ ᱡᱤᱱᱤᱥ ᱢᱮᱱᱟᱜ-ᱟ, ᱟᱨᱠᱤ ᱠᱟᱹᱴᱤᱡ ᱵᱚᱛᱚᱨ ᱵᱩᱡᱷᱟᱹᱜ-ᱟ, ᱢᱮᱱᱠᱷᱟᱱᱼᱼ ᱚᱱᱠᱟᱱᱟᱜ ᱫᱚ ᱡᱮ ᱯᱩᱨᱟᱹᱯᱩᱨᱤ ᱧᱟᱢ ᱠᱟᱛᱮᱫ ᱜᱚᱡ ᱢᱮᱭᱟ ᱡᱮ ᱚᱱᱠᱟᱱᱟᱜ ᱠᱳᱱᱳ ᱡᱤᱱᱤᱥ ᱵᱟᱹᱱᱩᱜ-ᱟ᱾ ᱟᱨᱠᱤ᱾
ᱦᱮᱸ ᱦᱮᱸ ᱟᱫᱚ ᱜᱚᱝᱠᱮ ᱢᱟᱱᱮ, ᱮᱢᱚᱱᱱᱟᱜ ᱡᱟᱭᱜᱟ ᱧᱮᱞ ᱦᱩᱭ ᱟᱠᱟᱱᱟ ᱢᱟᱱᱮ ᱚᱱᱟ ᱡᱟᱭᱜᱟᱢ ᱪᱟᱞᱟᱣ ᱞᱮᱠᱷᱟᱱ ᱟᱢ ᱛᱮᱜᱮ ᱟᱢ ᱵᱚᱛᱚᱨ ᱦᱮᱡ ᱟᱢᱟ᱾ ᱢᱟᱱᱮ ᱚᱱᱟ ᱫᱚ ᱪᱮᱫᱠᱟ ᱥᱟᱭᱮᱱᱴᱤᱯᱷᱤᱠ ᱦᱤᱥᱟᱹᱵ ᱛᱮᱫᱚ ᱠᱚ ᱢᱮᱱᱫᱟ ᱡᱮ ᱫᱟᱨᱮ ᱢᱤᱫᱴᱟᱝ ᱫᱟᱨᱮ ᱠᱚᱦᱚᱸ ᱛᱟᱸᱦᱮᱱ ᱜᱮᱭᱟ᱾ ᱚᱱᱟ ᱫᱟᱨᱮ ᱵᱩᱴᱟᱹᱨᱮ ᱨᱮ ᱪᱟᱞᱟᱣ ᱞᱮᱠᱷᱟᱱ ᱦᱚᱲᱢᱚ ᱡᱤᱣᱤ ᱢᱟᱱᱮ ᱟᱞᱟᱫᱟ ᱢᱤᱫᱴᱟᱝ ᱯᱷᱤᱞᱤᱝᱥ ᱦᱤᱡᱩᱜ-ᱟ, ᱵᱩᱡᱷᱟᱹᱣ,
ᱦᱳᱭ ᱦᱳᱭ ᱨᱮᱰᱤᱭᱮᱥᱚᱱ ᱢᱤᱫᱴᱟᱝ ᱟᱞᱟᱫᱟ ᱟᱞᱟᱫᱟ ᱢᱤᱫᱴᱟᱝ ᱡᱟᱭᱜᱟ ᱨᱮᱱᱟᱜ ᱟᱞᱟᱫᱟ ᱟᱞᱟᱫᱟ ᱢᱤᱫᱴᱟᱝ ᱦᱟᱣᱟ ᱡᱟᱭᱜᱟ᱾
ᱦᱟᱸ ᱦᱟᱸ ᱾
ᱛᱟᱯᱚᱨ ᱟᱹᱭᱩᱵ ᱵᱮᱲᱟ ᱟᱹᱭᱩᱵ ᱵᱮᱲᱟ ᱵᱚᱱ ᱧᱮᱞᱟ ᱦᱟᱱᱟ ᱛᱟᱞᱮ ᱫᱟᱨᱮ ᱠᱷᱚᱱᱟᱜ ᱚᱱᱮ ᱤᱭᱟᱹᱼᱼ ᱫᱷᱤᱨᱤ ᱧᱩᱨᱩᱜ ᱠᱟᱱᱟ ᱥᱮ ᱫᱷᱤᱨᱤ ᱪᱟᱯᱟᱫ ᱮᱫᱟᱭ ᱚᱱᱠᱟ ᱟᱸᱡᱚᱢ ᱵᱟᱲᱟ ᱟᱠᱟᱫ ᱜᱮᱭᱟ ᱵᱚᱱ ᱦᱮᱸᱥᱮ‍? ᱚᱱᱟ ᱠᱚᱫᱚ ᱮᱠᱪᱩᱭᱮᱞᱤ ᱚᱱᱟ ᱠᱚᱫᱚ ᱪᱮᱫ ᱦᱚ ᱵᱟᱝ ᱠᱟᱱᱟ ᱚᱱᱟ ᱠᱚᱫᱚ ᱚᱱᱮ ᱜᱩᱰᱩ ᱠᱚ ᱚᱱᱮ ᱠᱚ ᱤᱭᱟᱹᱭᱟ
ᱦᱮᱸ ᱦᱮᱸ ᱠᱤᱝᱵᱟ ᱢᱟᱱᱮ ᱜᱤᱫᱽᱨᱟᱹ ᱯᱤᱫᱽᱨᱟᱹ ᱛᱟᱞᱮ ᱠᱚ ᱪᱟᱯᱟᱫ ᱜᱮᱭᱟ ᱠᱷᱤᱡᱩᱨ ᱠᱚ ᱪᱟᱯ ᱪᱟᱯᱟᱫ ᱜᱮᱭᱟ ᱚᱱᱟ ᱧᱩᱨᱩ ᱞᱮᱠᱷᱟᱱ ᱟᱫᱚᱢ ᱞᱟᱹᱭᱟ ᱵᱷᱩᱛ ᱥᱮ ᱪᱮᱫ ᱟᱵᱚ ᱢᱟ ᱟᱫᱷᱟ ᱯᱟ. ᱛᱭᱟᱹᱣ ᱛᱮᱜᱮ ᱡᱟᱹᱥᱛᱤ ᱵᱚᱱ ᱪᱟᱞᱟᱜ ᱜᱮᱭᱟ᱾
ᱦᱮᱸ ᱦᱮᱸ ᱦᱮᱸ᱾
ᱛᱟᱦᱚᱞᱮ ᱜᱚᱝᱠᱮ ᱛᱟᱦᱚᱞᱮ ᱱᱤᱛᱚᱜ ᱡᱮ ᱱᱚᱜ-ᱚᱭ ᱟᱹᱰᱤ ᱟᱭᱢᱟ ᱡᱟᱭᱜᱟ ᱨᱮᱼᱼ ᱚᱡᱷᱟ ᱛᱷᱮᱠᱮ ᱤᱭᱟᱹ ᱛᱷᱮᱠᱮ ᱚᱱᱠᱟ ᱢᱮᱱᱟᱜ ᱠᱚᱣᱟ ᱚᱠᱚᱭ ᱵᱮᱴᱟᱨ ᱵᱮᱱ ᱢᱚᱱᱮ ᱠᱚᱣᱟ ᱚᱡᱷᱟ ᱥᱮ ᱰᱟᱠᱛᱟᱨ?
ᱜᱚᱢᱠᱮ ᱱᱟᱦᱟᱜ ᱡᱩᱜᱽ ᱨᱮᱫᱚ ᱢᱟᱱᱮ ᱪᱮᱫ ᱠᱟᱹᱧ ᱞᱟᱹᱭᱟ ᱠᱤᱪᱷᱩ ᱠᱤᱪᱷᱩ ᱨᱟᱱ ᱢᱮᱱᱟᱜ-ᱟ, ᱡᱟᱸᱦᱟ ᱫᱚ ᱢᱟᱱᱮ ᱰᱟᱠᱛᱟᱨ ᱴᱷᱮᱱ ᱵᱟᱝ ᱧᱟᱢᱚᱜ ᱜᱮᱭᱟ ᱦᱮᱸ ᱥᱮ ᱠᱤᱪᱷᱩ ᱠᱤᱪᱷᱩ ᱡᱮᱢᱚᱱᱼᱼ ᱦᱮᱸ ᱫᱷᱟᱹᱛᱩ ᱫᱷᱟᱹᱛᱩ ᱠᱚ ᱨᱮᱱᱟᱜ ᱚᱱᱠᱟᱱᱟᱜ ᱟᱨᱠᱤ ᱚᱱᱠᱟᱱᱟᱜ ᱚᱱᱮ ᱡᱟᱸᱦᱟ ᱨᱩᱣᱟᱹ ᱫᱷᱟᱹᱛᱩ ᱞᱮᱠᱟᱱᱟᱜ ᱨᱩᱣᱟᱹ ᱟᱨᱠᱤ᱾
ᱦᱮᱸ᱾
ᱚᱱᱟ ᱠᱤᱪᱷᱩ ᱠᱤᱪᱷᱩ ᱚᱡᱷᱟ ᱠᱚ ᱛᱮᱭᱟᱨ ᱜᱮᱭᱟ ᱟᱨᱠᱤ, ᱢᱟᱱᱮ ᱥᱚᱨᱼᱼ ᱥᱚᱢᱚᱥᱛᱚ ᱡᱤᱱᱤᱥ ᱪᱮᱛᱟᱱ ᱨᱮᱫᱚ ᱢᱟᱱᱮ ᱚᱡᱷᱟ ᱪᱮᱛᱟᱱ ᱨᱮᱫᱚ ᱤᱭᱟᱹ ᱵᱟᱝ ᱜᱟᱱᱚᱜ-ᱟ, ᱦᱮᱸ ᱥᱮ᱾ ᱱᱤᱛᱚᱜ ᱫᱚ ᱥᱚᱵ ᱥᱚᱰ ᱛᱷᱮᱠᱮ ᱵᱮᱥᱤ ᱯᱷᱳᱠᱟᱥ ᱮᱢ ᱮᱢᱟᱜ ᱦᱩᱭᱩᱜ-ᱟ ᱰᱟᱠᱛᱟᱨ ᱪᱮᱛᱟᱱ ᱨᱮᱜᱮ᱾ ᱟᱫᱚ ᱠᱤᱪᱷᱩ ᱠᱤᱪᱷᱩ ᱢᱟᱱᱮ ᱠᱤᱪᱷᱩ ᱠᱤᱪᱷᱩ ᱛᱷᱚᱲᱟ ᱛᱷᱚᱲᱟ ᱠᱤᱪᱷᱩᱼ ᱠᱤᱪᱷᱩ ᱡᱤᱱᱤᱥ ᱢᱮᱱᱟᱜ-ᱟ ᱡᱟᱸᱦᱟ ᱫᱚ ᱢᱟᱱᱮ ᱠᱚᱴᱮᱡ ᱨᱟᱱ ᱪᱷᱟᱲᱟ ᱵᱟᱵᱚᱱ ᱵᱮᱥᱚᱜ-ᱟ᱾ ᱠᱚᱴᱮᱡ ᱨᱟᱱ ᱡᱚᱢ ᱦᱩᱭᱩᱜ ᱛᱟᱵᱚᱱᱟ ᱦᱮᱸ ᱥᱮ᱾
ᱦᱚᱜ-ᱚ ᱱᱚᱝᱠᱟ ᱡᱮᱢᱚᱱ ᱡᱚᱱᱰᱤᱥ᱾ ᱠᱚ ᱦᱮᱸᱥᱮ ᱱᱚᱶᱟ ᱠᱚᱫᱚ ᱰᱟᱠᱛᱟᱨ ᱨᱟᱱ ᱛᱮᱫᱚ ᱩᱱᱟᱹᱜ ᱫᱚ ᱠᱷᱟᱡ ᱵᱟᱝ ᱪᱟᱞᱟᱜ ᱜᱮᱭᱟ ᱧᱮᱞ ᱦᱳᱭ ᱠᱟᱱᱟ᱾ ᱢᱟᱱᱮ ᱡᱷᱚᱛᱚ ᱜᱮ ᱢᱟᱱᱮ ᱵᱟᱱᱟᱨ ᱜᱮ ᱧᱮᱞ ᱞᱮᱠᱷᱟᱱ ᱱᱟᱯᱟᱭ ᱜᱮᱭᱟ ᱦᱮᱸᱥᱮ ᱵᱤᱥᱼᱼ
ᱦᱩᱸ ᱦᱩᱸ ᱾
ᱯᱟᱭ ᱤᱭᱟᱹ ᱦᱚᱸ᱾
ᱦᱩᱸ᱾
ᱦᱮᱸ ᱥᱮ᱾
ᱦᱮᱸ ᱢᱮᱱᱼᱼ
ᱛᱚ ᱚᱱᱟ ᱜᱮ ᱜᱚᱝᱠᱮ ᱦᱟᱠᱷᱟᱡ ᱟᱞᱮ ᱫᱤᱥᱚᱢᱼᱼ ᱟᱞᱮ ᱫᱤᱥᱚᱢ ᱥᱮᱫ ᱢᱤᱫᱴᱟᱝ ᱚᱡᱷᱟ ᱚᱲᱟᱜ ᱢᱮᱱᱟᱜ-ᱟ, ᱦᱮᱸᱥᱮ ᱢᱟᱱᱮ ᱪᱮᱫ ᱮᱢ ᱞᱟᱹᱭᱟ ᱦᱚᱥᱯᱤᱴᱟᱞ ᱨᱮᱼᱼ ᱚᱱᱠᱟ ᱦᱚᱲ ᱵᱟᱠᱚ ᱞᱟᱭᱤᱱᱚᱜ-ᱟ, ᱢᱮᱱᱠᱷᱟᱱ ᱚᱡᱷᱟ ᱚᱲᱟᱜ ᱨᱮᱼᱼ ᱱᱚᱝᱠᱟ ᱦᱚᱲ ᱠᱚ ᱞᱟᱭᱤᱱᱚᱜ-ᱟ, ᱚᱱᱟ ᱠᱷᱟᱹᱛᱤᱨ ᱛᱮ ᱱᱚᱣᱟ ᱠᱩᱠᱞᱤᱴᱟᱜ ᱫᱩᱧ ᱠᱩᱞᱤ ᱠᱮᱫ ᱢᱮᱭᱟ᱾
ᱟᱪᱪᱷᱟ ᱟᱪᱪᱷᱟ ᱟᱪᱪᱷᱟ᱾ ᱦᱮᱸ ᱜᱚᱝᱠᱮ ᱚᱱᱟ ᱚᱱᱟ ᱡᱟᱸᱦᱟ ᱮᱢᱱᱤ ᱨᱩᱣᱟᱹ ᱟᱨᱠᱤ ᱮᱢᱱᱤ ᱨᱩᱣᱟᱹ ᱠᱚᱨᱮᱫ ᱫᱚᱼᱼ ᱚᱡᱷᱟ ᱪᱮᱛᱟᱱ ᱨᱮᱫᱚ ᱤᱭᱟᱹ ᱫᱚ ᱵᱟᱝ ᱜᱟᱱᱚᱜ-ᱟ᱾ ᱵᱟᱠᱷᱟᱡ ᱫᱚ ᱟᱹᱰᱤ ᱦᱚᱲ ᱜᱮᱢ ᱧᱮᱞ ᱠᱚᱣᱟ ᱡᱮᱼᱼ ᱚᱠᱚᱭ ᱠᱟᱱᱟᱭ ᱪᱚᱞᱚ ᱥᱩᱱᱩᱢ ᱠᱷᱟᱹᱲᱤᱭᱟᱵᱚᱱ ᱦᱮᱸ ᱮᱥ ᱮᱢᱱᱤ ᱨᱩᱣᱟᱹᱜ ᱠᱟᱱᱟᱭ ᱥᱩᱱᱩᱢ ᱠᱷᱟᱹᱲᱤ ᱚᱡᱷᱟᱼᱼ ᱦᱮᱸᱥᱮ ᱟᱫᱚ ᱩᱱᱤ ᱨᱩᱼᱼ ᱦᱮᱸ ᱰᱟᱠᱛᱟᱨ ᱴᱷᱮᱱ ᱪᱟᱞᱟᱣ ᱞᱮᱱ ᱠᱷᱟᱱ ᱚᱞᱨᱮᱰᱤ ᱵᱮᱥᱚᱜ-ᱟᱭ, ᱟᱫᱚ ᱰᱟᱠᱛᱟᱨ ᱴᱷᱮᱱ ᱵᱟᱝ ᱪᱟᱞᱟᱣ ᱠᱟᱛᱮ ᱟᱫᱚ ᱦᱟᱱᱛᱮ ᱱᱟᱛᱮ᱾ ᱠᱚ ᱫᱟᱹᱲ ᱵᱟᱲᱟᱭᱟ ᱩᱱᱛᱮ ᱟᱫᱚ ᱨᱩᱜ ᱨᱩᱜᱤ ᱫᱚᱭ ᱜᱚᱡ ᱮᱱᱟ᱾
ᱦᱮᱸ ᱦᱮᱸ, ᱟᱫᱚᱢ ᱞᱟᱹᱭᱟ ᱰᱟᱹᱱ ᱜᱮ ᱡᱚᱢ ᱠᱮᱫᱮᱭᱟ ᱦᱮᱸᱥᱮ᱾
ᱮᱠᱟᱞ ᱦᱮᱸ ᱜᱚᱝᱠᱮ᱾ ᱛᱟᱞᱦᱮ ᱜᱟᱝᱠᱮᱼᱼ ᱛᱟᱦᱚᱞᱮ ᱜᱚᱝᱠᱮ ᱦᱤᱞᱤᱫᱟᱹᱭ ᱪᱮᱫ ᱞᱮᱠᱟ ᱢᱮᱱᱟᱭᱟ ᱜᱚᱝᱠᱮ?
ᱦᱮᱸ ᱜᱚᱝᱠᱮ ᱱᱚᱰᱮ ᱫᱚ ᱢᱟᱱᱮ ᱚᱱᱟ ᱠᱚᱫᱚ ᱵᱟᱞᱟᱝ ᱨᱚᱯᱚᱲᱟ ᱮᱴᱟᱜᱟᱜ ᱜᱮᱞᱟᱝ ᱨᱚᱯᱚᱲᱟ ᱦᱳᱭᱥᱮ।
ᱟᱪᱪᱷᱟ ᱟᱪᱪᱷᱟ ᱟᱪᱪᱷᱟ, ᱟᱨ ᱵᱟᱹᱵᱩ ᱛᱟᱠᱚ ᱪᱮᱫ ᱠᱚ ᱪᱤᱠᱟᱹ ᱵᱟᱲᱟᱭᱮᱫᱟ?
ᱦᱮᱸ ᱢᱮᱱᱟᱜ ᱠᱚ ᱜᱮᱭᱟ ᱦᱟᱜᱠᱷᱟᱡ ᱚᱲᱟᱜ ᱠᱚᱨᱮ ᱜᱮ ᱦᱟᱱᱟ ᱱᱟᱣᱟ ᱠᱚ ᱠᱟᱹᱢᱤ ᱵᱟᱰᱟᱭᱮᱜᱼᱟ᱾ ᱟᱨᱚ ᱜᱚᱝᱠᱮ ᱚᱱᱠᱟᱱᱟᱜ ᱠᱩᱠᱞᱤ ᱫᱚᱼᱼ ᱤᱧ ᱦᱚᱸ ᱯᱟᱸᱡᱟ ᱛᱮ ᱵᱟᱹᱧ ᱧᱟᱢᱮᱜᱼᱟ ᱦᱟᱜ ᱠᱷᱟᱱᱡ ᱥᱮᱸᱫᱽᱨᱟ ᱛᱮ ᱟᱹᱵᱤᱱ ᱜᱮ ᱡᱩᱫᱤ ᱵᱤᱱ ᱧᱟᱢᱮᱫ ᱠᱷᱟᱱ ᱢᱟ ᱞᱟᱹᱭ ᱵᱤᱱ᱾
ᱥᱮᱸᱫᱽᱨᱟᱛᱮ ᱠᱩᱠᱞᱤ ᱫᱚ ᱜᱚᱝᱠᱮ ᱛᱮᱢᱚᱱ ᱠᱤᱪᱷᱩ ᱫᱚ ᱪᱮᱫ ᱠᱟᱧ ᱞᱟᱹᱭᱟᱼᱼ
ᱦᱮᱸ᱾
ᱟᱵᱚᱣᱟᱜ ᱟᱨᱚ ᱟᱹᱰᱤ ᱟᱭᱢᱟ ᱨᱚᱠᱚᱢᱟᱜ ᱟᱵᱭᱟᱜ ᱟᱨ ᱟᱰᱤ ᱨᱠᱢᱟᱝ ᱟᱹᱨᱤᱪᱟᱹᱞᱤ ᱢᱮᱱᱟᱜ ᱛᱟᱵᱚᱱᱟ ᱡᱮᱢᱚᱱ ᱦᱩᱭᱩᱜ ᱠᱟᱱ ᱛᱟᱵᱚᱱᱟ ᱚᱱᱟ ᱟᱯᱜᱮ ᱵᱚᱸᱜᱟ ᱵᱩᱨᱩ ᱠᱚᱢ ᱟᱸᱡᱚᱢ ᱠᱟᱜ-ᱟ ᱜᱚᱝᱠᱮ, ᱦᱩᱸ ᱦᱩᱸ ᱛᱟᱯᱚᱨ? ᱮᱻ ᱟᱨᱚ ᱟᱭᱢᱟ ᱞᱮᱠᱟᱱᱟᱜ ᱢᱮᱱᱟᱜ-ᱟ ᱜᱚᱝᱠᱮ᱾ ᱟᱨᱞᱟᱝ ᱨᱚᱯᱚᱲᱟᱱᱟᱜ ᱦᱮᱸᱥᱮ, ᱢᱚᱜᱽᱨᱟ ᱥᱤ, ᱢᱚᱜᱽᱨᱟ ᱥᱤᱱᱟᱹᱱ ᱠᱚᱢ ᱟᱸᱡᱚᱢ ᱠᱟᱜ-ᱟ ᱜᱚᱝᱠᱮ?
ᱦᱮᱸ ᱢᱚᱜᱽᱨᱟ ᱥᱮᱱᱮᱱ ᱦᱮᱸ ᱟᱸᱡᱚᱢ ᱦᱩᱭᱠᱟᱱᱟ ᱚᱱᱟᱫᱚ ᱪᱷᱟᱹᱴᱭᱟᱹᱨ ᱨᱠᱛᱚ᱾
ᱦᱳᱭ᱾
ᱵᱟᱝ ᱜᱚᱝᱠᱮ ᱠᱟᱭᱨᱟ ᱫᱟᱨᱮ ᱵᱟᱯᱞᱟ ᱫᱚ ᱦᱟᱸᱜ ᱠᱷᱟᱡ ᱵᱟᱝ ᱟᱸᱡᱚᱢ ᱦᱩᱭ ᱠᱟᱱᱟ᱾
ᱟᱪᱪᱷᱟ ᱟᱪᱪᱷᱟ ᱟᱪᱪᱷᱟ, ᱚᱱᱟ ᱠᱚ ᱢᱮᱱᱟᱜᱼᱟ ᱜᱚᱝᱠᱮ ᱛᱚ ᱠᱤᱪᱷᱩ ᱠᱤᱪᱷᱩ ᱡᱤᱱᱤᱥ ᱢᱮᱱᱟᱜ-ᱟ᱾ ᱱᱤᱛᱳᱜ ᱫᱚ ᱱᱟᱜ ᱚᱠᱛᱚ ᱨᱮᱱᱟᱜ ᱩᱱᱟᱹᱜ ᱵᱟᱹᱱᱩᱜ ᱛᱟᱞᱟᱝᱟ ᱥᱮ, ᱟᱫᱚ ᱩᱱᱟᱹᱜ ᱫᱚ ᱱᱟᱜ ᱵᱟᱞᱟᱝ ᱨᱚᱯᱚᱲ ᱫᱟᱲᱮᱭᱟᱜ ᱠᱟᱱᱟ ᱦᱮᱸ ᱥᱮ᱾ ᱤᱧ ᱦᱚᱸ ᱱᱟ ᱟᱨᱚ ᱮᱴᱟᱜ ᱥᱮᱫ ᱪᱟᱞᱟᱜ ᱦᱩᱭᱩᱜ ᱛᱤᱧᱟᱹ ᱦᱮᱸ᱾ ᱴᱷᱤᱠ ᱜᱮᱭᱟ ᱛᱟᱦᱞᱮ ᱛᱮᱦᱤᱧ ᱫᱚ ᱱᱚᱝᱠᱟ ᱜᱮ ᱱᱟᱜ ᱦᱮᱸ ᱦᱮᱸ ᱦᱮᱸ᱾